ᱦᱮᱸᱻ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱡᱚᱦᱟᱨ ᱜᱮ ᱾
ᱚᱸ ᱾
ᱟᱨ ᱪᱤᱫ ᱞᱮᱠᱟ ᱢᱮᱱᱟᱜ ᱵᱤᱱᱟ?
ᱢᱮᱱᱟᱜ ᱞᱤᱧᱟᱹ ᱟᱫᱚ ᱼᱼ ᱚᱲᱟᱜ ᱦᱚᱲ ᱦᱚᱸ ᱡᱚᱛᱚ ᱦᱚᱲ ᱜᱮ ᱱᱟᱯᱟᱭ ᱜᱮ ᱢᱮᱱᱟᱜ ᱠᱚᱣᱟ ᱟᱫᱚ᱾ ᱟᱵᱮᱱ ᱜᱮ ᱚᱠᱟ ᱞᱮᱠᱟ ᱢᱮᱱᱟᱜ ᱵᱮᱱᱟ? ᱚᱲᱟᱜ ᱦᱚᱲ ᱠᱚ ᱜᱚᱜᱚ ᱵᱟᱵᱟ ᱛᱟᱠᱚ ᱵᱚᱭᱦᱟ ᱢᱤᱥᱤ ᱡᱟᱦᱟᱸᱭ ᱜᱮ ᱢᱮᱱᱟᱜ ᱠᱚ ᱾ ᱦᱚ ᱩᱱᱠᱩ ᱠᱚᱜᱮ ᱪᱮᱫ ᱞᱮᱠᱟ ᱢᱮᱱᱟᱜ ᱠᱚᱣᱟ? ᱛᱷᱚᱲᱟ ᱵᱮᱱ ᱞᱟᱹᱭ ᱞᱮᱠᱷᱟᱡ ᱾
ᱦᱳᱭ ᱱᱟᱯᱟᱭ ᱜᱮᱭᱟ ᱠᱚ ᱚᱲᱟᱜ ᱨᱮᱱ ᱦᱚᱲ ᱦᱚᱸ᱾
ᱟᱪᱪᱷᱟ᱾ ᱫᱤᱥᱚᱢ ᱫᱚ ᱚᱠᱟᱨᱮ ᱛᱟᱵᱮᱱ ᱟᱵᱮᱱᱟᱜ ᱫᱚ?
ᱫᱤᱥᱚᱢ ᱫᱚ ᱟᱹᱞᱤᱧ ᱫᱚ ᱵᱮᱝᱜᱚᱞ ᱫᱤᱥᱚᱢ ᱠᱟᱱᱟᱞᱤᱧ ᱾
ᱟᱪᱪᱷᱟ᱾ ᱟᱹᱞᱤᱧ ᱦᱚᱸ ᱵᱮᱝᱜᱚᱞ ᱫᱤᱥᱚᱢ ᱜᱤ ᱟᱞᱮ ᱼᱼ
ᱱᱟᱥᱮ ᱱᱟᱜ ᱯᱨᱳᱵᱞᱮᱢ ᱮᱫ ᱛᱟᱵᱤᱱᱟᱭ ᱱᱮᱴᱣᱟᱨᱠ᱾ ᱨᱚᱲ ᱠᱚ ᱵᱷᱟᱜᱮ ᱴᱷᱤᱠ ᱵᱟᱝ ᱟᱸᱡᱚᱢᱚᱜ ᱠᱟᱱ ᱛᱟᱵᱤᱱᱟ᱾
ᱟᱪᱪᱷᱟ ᱱᱤᱛᱚᱜ ᱵᱮᱱ ᱟᱸᱡᱚᱢ ᱮᱫᱟ?
ᱦᱳᱭ ᱦᱳᱭ ᱱᱤᱛᱚᱜ ᱫᱚ ᱟᱸᱡᱚᱢᱚᱜ ᱠᱟᱱᱟ᱾
ᱟᱪᱪᱷᱟ ᱛᱟᱦᱚᱞᱮ ᱟᱫᱚ ᱟᱵᱮᱱ ᱫᱚ ᱦᱟᱸᱜ ᱚᱠᱟ ᱡᱮᱞᱟ ᱵᱮᱱ ᱯᱟᱲᱟᱜ ᱠᱟᱱᱟ ᱦᱟᱸᱜ?
ᱡᱮᱞᱟ ᱢᱮᱱᱛᱮ ᱟᱹᱞᱤᱧ ᱫᱚ ᱵᱟᱸᱠᱩᱲᱟ᱾
ᱟᱪᱪᱷᱟ᱾ ᱫᱤᱭᱮ ᱡᱚᱢ ᱵᱟᱲᱟ ᱦᱩᱭ ᱟᱠᱟᱱ ᱜᱮᱭᱟ?
ᱦᱳᱭ ᱡᱚᱢ ᱠᱚᱫᱚ ᱦᱩᱭ ᱠᱟᱱᱟ ᱱᱚᱜᱼᱚᱭ ᱛᱚ ᱼᱼ ᱢᱟᱱᱮ ᱛᱩᱯᱩ ᱵᱟᱲᱟ ᱠᱟᱛᱮᱧ ᱡᱚᱢ ᱟᱠᱟᱫᱟ ᱤᱧ ᱱᱤᱛᱚᱜ ᱫᱩᱧ ᱫᱩᱲᱩᱵ ᱠᱟᱱᱟ ᱟᱵᱤᱱ ᱥᱟᱶᱛᱮᱧ ᱨᱚᱯᱚᱲ ᱠᱟᱱᱟ᱾
ᱦᱳᱭ ᱦᱳᱭ ᱚᱱᱠᱟ ᱜᱤ ᱦᱮᱸ ᱟᱞᱮ ᱦᱚᱸ ᱼᱼ ᱟᱹᱞᱤᱧ ᱦᱚ ᱞᱤᱧ ᱡᱚᱢ ᱫᱚ ᱡᱚᱢ ᱵᱟᱲᱟ ᱫᱚ ᱦᱩᱭ ᱟᱠᱟᱱᱟ ᱥᱮᱛᱟᱜ ᱟᱴ ᱵᱟᱡᱮ ᱥᱮᱫ ᱾ ᱪᱟ ᱠᱷᱟᱹᱡᱟᱹᱲᱤ ᱪᱷᱚᱞᱟ ᱵᱷᱟᱡᱟ ᱠᱚ ᱦᱟᱸᱜ ᱞᱤᱧ ᱡᱚᱢ ᱠᱟᱜᱼᱟ ᱦᱟᱸᱜ᱾ ᱟᱫᱚ ᱚᱱᱟ ᱜᱤ ᱦᱟᱸᱜ ᱟᱨ ᱫᱟᱠᱟ ᱩᱛᱩ ᱫᱚ ᱦᱟᱸᱜ ᱛᱷᱚᱲᱟ ᱫᱮᱨᱤ ᱧᱚᱜ ᱜᱮᱞᱤᱧ ᱡᱚᱢᱟ ᱦᱟᱱᱛᱮ ᱵᱟᱨᱚᱴᱟ ᱮᱠᱴᱟ᱾ ᱟᱹᱞᱤᱧ ᱼᱼ ᱦᱮᱸ ᱰᱟᱝᱨᱟ ᱠᱩ ᱜᱟᱹᱭ ᱢᱤᱦᱩ ᱠᱩ ᱢᱮᱱᱟᱜ ᱠᱩ ᱛᱟᱞᱤᱧᱟ ᱟᱫᱚ ᱩᱱᱠᱩ ᱠᱩ ᱜᱮ ᱞᱤᱧ ᱜᱩ ᱼᱼ ᱯᱤ ᱞᱤᱧ ᱟᱹᱜᱩ ᱟᱠᱟᱫ ᱠᱚᱣᱟ ᱢᱟᱴᱷ ᱵᱟᱹᱭᱦᱟᱹᱲ ᱥᱮᱫ᱾ ᱟᱫᱚ ᱟᱯᱮ ᱥᱮᱫ ᱫᱚ ᱦᱟᱸᱜ ᱱᱩᱠᱩ ᱠᱚᱫᱚ ᱢᱮᱱᱟᱜ ᱠᱚᱣᱟ ᱥᱮ ᱵᱟᱝ?
ᱦᱳᱭ ᱢᱮᱱᱟᱜ ᱠᱚᱣᱟ ᱰᱟᱝᱨᱤ ᱠᱚᱦᱚᱸ ᱢᱮᱱᱟᱜ ᱠᱚᱣᱟ ᱛᱟᱨᱯᱚᱨᱮ ᱼᱼ ᱢᱮᱨᱚᱢ ᱠᱚ ᱢᱮᱱᱟᱜ ᱠᱚᱣᱟ᱾ ᱡᱤᱵᱤᱭᱚ ᱨᱮ ᱪᱟᱥ ᱠᱟᱹᱢᱤ ᱫᱚ ᱞᱮ ᱫᱚᱦᱚ ᱟᱠᱟᱫ ᱠᱚ ᱜᱮᱭᱟ ᱾ ᱜᱩᱯᱤ ᱠᱩ ᱪᱟᱞᱟᱜ ᱦᱩᱭᱩᱜ ᱜᱮᱭᱟ ᱤᱧ ᱦᱚᱧ ᱪᱟᱞᱟᱣ ᱵᱟᱲᱟ ᱟᱠᱟᱱ ᱜᱮᱭᱟ ᱾
ᱦᱮᱸ ᱱᱤᱛᱳᱜ ᱼᱼ
ᱦᱮᱸ ᱢᱮᱱ ᱫᱟᱞᱤᱧ ᱡᱮ ᱢᱮᱱᱟᱜ ᱠᱩ ᱜᱮᱭᱟ ᱰᱟᱝᱨᱤ ᱠᱚᱦᱚᱸ ᱢᱮᱱᱟᱜ ᱠᱚᱣᱟ ᱢᱮᱨᱚᱢ ᱠᱚ ᱢᱮᱱᱟᱜ ᱠᱚᱣᱟ᱾ ᱥᱤᱢ ᱠᱚ ᱢᱮᱱᱟᱜ ᱠᱚᱣᱟ᱾
ᱟᱪᱪᱷᱟ ᱛᱟᱞᱦᱮ ᱟᱞᱮ ᱥᱮᱫ ᱞᱮᱠᱟ ᱡᱮᱢᱚᱱ ᱟᱞᱮ ᱫᱚ ᱦᱟᱸᱜ ᱰᱟᱝᱨᱤ ᱢᱮᱨᱚᱢ ᱼᱼ ᱦᱮᱸ ᱵᱟᱹᱪᱷᱩᱨ ᱜᱟᱹᱭ ᱠᱚ ᱢᱮᱱᱟᱜ ᱠᱚᱣᱟ ᱩᱱᱠᱩ ᱫᱚ ᱦᱟᱸᱜ ᱚᱱᱠᱟ ᱵᱟᱹᱭᱦᱟᱹᱲ ᱥᱮᱫ ᱞᱮ ᱤᱫᱤ ᱠᱚᱣᱟ ᱵᱮᱥᱼᱼ ᱦᱮᱸ ᱡᱟᱜᱮ ᱫᱟᱜ ᱵᱟᱲᱟ ᱟᱠᱟᱫ ᱛᱮ ᱟᱫᱚ ᱠᱚ ᱢᱮᱱᱟᱜᱼᱟ ᱟᱫᱚ ᱚᱱᱟ ᱠᱚᱨᱮ ᱼᱼ ᱱᱟᱶᱟ ᱱᱟᱶᱟ ᱜᱷᱟᱸᱥ ᱠᱚ ᱚᱢᱚᱱ ᱵᱟᱲᱟᱣ ᱟᱠᱟᱱᱟ ᱟᱫᱚ ᱾ ᱚᱱᱟ ᱠᱚ ᱦᱟᱜ ᱟᱹᱛᱤᱧ ᱞᱮ ᱤᱫᱤ ᱠᱚᱣᱟ ᱢᱚᱸᱡᱽ ᱠᱚ ᱟᱹᱛᱤᱧ ᱛᱟᱞᱮᱭᱟ᱾ ᱟᱫᱚ ᱟᱯᱮ ᱫᱚ ᱦᱟᱸᱜ ᱛᱟᱦᱚᱞᱮ ᱯᱮ ᱚᱠᱟᱞᱮᱠᱟ ᱠᱷᱩᱱᱴᱟᱹᱣ ᱠᱟᱣᱟᱠᱚ ᱯᱮ ᱢᱟᱴᱷ ᱥᱮᱫ ᱨᱮ ᱥᱮ ᱯᱮ ᱟᱹᱛᱤᱧ ᱯᱮ ᱤᱫᱤ ᱠᱚᱜᱮᱭᱟ
ᱵᱟᱝ ᱵᱟᱝ ᱟᱹᱛᱤᱧ ᱞᱮ ᱤᱫᱤ ᱠᱚᱣᱟ ᱥᱮᱛᱟᱜ ᱳᱭ ᱫᱚᱥᱴᱟ ᱥᱮᱫ ᱞᱮ ᱟᱲᱟᱜ ᱠᱚᱣᱟᱞᱮ᱾ ᱟᱨ ᱛᱤᱱᱴᱟ ᱥᱮᱫ ᱫᱚᱞᱮ ᱠᱷᱳᱲ ᱠᱚᱣᱟ ᱚᱲᱟᱜ
ᱟᱪᱪᱷᱟ
ᱧᱮᱞ ᱠᱟᱫᱤᱧ ᱡᱟᱦᱟᱸ ᱠᱚᱫᱚ ᱦᱩᱭᱩᱜ ᱠᱟᱱᱟ ᱠᱷᱩᱱᱴᱤ ᱨᱮᱠᱚ ᱛᱚᱞ ᱫᱚᱦᱚ ᱠᱟᱠᱚᱣᱟ ᱩᱱᱠᱩ ᱫᱚ ᱥᱮᱨᱚᱠᱚᱢ ᱦᱚᱲᱢᱚ ᱵᱟᱹᱱᱩᱜ ᱛᱟᱠᱚᱣᱟ ᱩᱱᱠᱩ ᱰᱟᱝᱨᱤ ᱠᱚᱣᱟᱜ
ᱟᱨ ᱦᱩᱭᱩᱜᱜ ᱠᱟᱱᱟ ᱢᱮᱨᱚᱢ ᱢᱮᱱᱟᱜ ᱠᱚᱣᱟ ᱢᱮᱨᱚᱢ ᱫᱚᱛᱚ ᱟᱨ ᱵᱟᱢ ᱛᱚᱞ ᱫᱚᱦᱚ ᱫᱟᱲᱮᱭᱟᱠᱚᱣᱟ ᱟ ᱱᱩᱠᱩ ᱫᱚ ᱱᱟᱥᱮᱱᱟᱜ ᱫᱚ ᱟᱛᱤᱧ ᱫᱚ ᱤᱫᱤ ᱠᱚᱜᱮ ᱦᱩᱭᱩᱜᱼᱟ
ᱦᱳᱭ ᱦᱳᱭ ᱚᱱᱠᱟᱜᱤ ᱟᱨ ᱱᱤᱛᱚᱜ ᱫᱚ ᱦᱟᱸᱜ ᱚᱱᱮ ᱡᱮᱢᱚᱱ ᱵᱟᱹᱭᱦᱟᱹᱲ ᱠᱚᱦᱚᱸ ᱯᱷᱟᱸᱠᱟ ᱜᱮᱭᱟ ᱟᱨ ᱰᱟᱹᱝᱨᱤ ᱜᱟᱹᱭ ᱢᱮᱨᱚᱢ ᱠᱩ ᱡᱩᱫᱤ ᱦᱟᱸᱜ ᱢᱟᱴᱷ ᱥᱮᱫ ᱵᱟᱹᱭᱦᱟᱹᱲ ᱥᱮᱫ ᱵᱟᱵᱚᱱ ᱤᱫᱤ ᱠᱚᱣᱟ ᱛᱟᱦᱚᱞᱮ ᱫᱚ ᱦᱟᱸᱜ ᱮ ᱪᱮᱜ ᱠᱚ ᱡᱚᱢᱟ ᱟᱨᱠᱤ ᱟᱨ ᱱᱟᱣᱟ ᱱᱟᱣᱟ ᱜᱷᱟᱥ ᱠᱚ ᱢᱮᱱᱟᱜᱼᱟ ᱛᱚ ᱟᱫᱚ ᱚᱱᱟ ᱠᱚ ᱡᱚᱢ ᱞᱮᱠᱷᱟᱡ ᱦᱚᱲᱢᱚ ᱦᱟᱸᱜ ᱠᱚ ᱢᱚᱴᱟ ᱧᱚᱜᱚᱜᱼᱟ ᱟᱨᱠᱤ ᱥᱩᱞᱮᱴ ᱜᱮ ᱠᱚ ᱧᱮᱞᱚᱜᱼᱟ ᱟᱨ ᱱᱚᱛᱮ ᱢᱮᱨᱚᱢ ᱠᱚᱦᱚᱸ ᱢᱮᱱᱟᱜ ᱠᱚᱣᱟ ᱢᱮᱨᱚᱢ ᱠᱚᱦᱚᱸ ᱡᱟᱜᱮ ᱦᱟᱸᱜ ᱚᱱᱠᱟ ᱦᱮᱸ ᱠᱷᱩᱱᱴᱟᱹᱣ ᱵᱟᱲᱟ ᱦᱩᱭᱩᱜᱼᱟ ᱟᱨ ᱥᱟᱵ ᱠᱟᱜ ᱟᱢ ᱟᱞᱮ ᱥᱮᱫ ᱫᱚ ᱫᱟᱲᱮ ᱢᱮᱱᱟᱜᱼᱟ ᱟᱭᱢᱟ ᱨᱚᱠᱚᱢ ᱠᱚᱢᱱᱟ ᱦᱮᱸᱥᱟᱜ ᱫᱟᱨᱮ ᱠᱚ ᱚᱱᱟ ᱦᱮᱸᱥᱟᱜ ᱥᱟᱠᱟᱢ ᱠᱚᱞᱮ ᱮ ᱜᱮᱫ ᱟᱹᱜᱩ ᱠᱟᱛᱮᱜ ᱞᱮ ᱮᱢᱟ ᱠᱩ ᱜᱮᱭᱟ ᱟᱨ ᱟᱭᱢᱟ ᱨᱚᱠᱚᱢ ᱥᱟᱠᱟᱢ ᱠᱩ ᱢᱮᱱᱟᱜ ᱠᱚᱣᱟ ᱚᱱᱟ ᱠᱩ ᱜᱮᱫ ᱟᱹᱜᱩ ᱠᱟᱛᱮᱫ ᱩᱱᱠᱩ ᱢᱮᱨᱚᱢ ᱫᱚᱞᱮ ᱮᱢᱟ ᱠᱚᱜᱮᱭᱟ ᱟᱨᱠᱤ
ᱦᱳᱭ ᱦᱳᱭ ᱟᱨ ᱱᱮᱛᱟᱨ ᱫᱚ ᱦᱩᱭᱩᱜ ᱠᱟᱱᱟ ᱫᱟᱜ ᱤᱭᱟ. ᱨᱮ ᱟᱨ ᱥᱟᱜᱮᱱ ᱦᱚᱸ ᱵᱷᱟᱜᱮ ᱜᱮ ᱥᱟᱜᱮᱱ ᱠᱟᱱᱟ
ᱜᱷᱟᱸᱥ
ᱦᱚᱭ
ᱦᱮᱸ ᱟᱞᱮ ᱦᱚᱸ ᱚᱱᱠᱟᱜ ᱜᱮ ᱟᱲᱟᱜ ᱠᱟᱠᱚ ᱠᱷᱟᱡ ᱫᱚ ᱚᱱᱮᱠ ᱠᱚ ᱟᱹᱛᱤᱧᱟ ᱠᱚ
ᱟᱪᱪᱷᱟ
ᱦᱳᱭ
ᱟᱨ ᱛᱟᱦᱚᱞᱮ ᱟᱯᱮ ᱫᱚ ᱤᱭᱟᱹ ᱪᱮᱫ ᱠᱚ ᱡᱤᱞ ᱯᱮ ᱡᱚᱢ ᱵᱟᱲᱟᱭᱟ ᱩᱛᱩ ᱪᱮᱫ ᱠᱚᱯᱮ ᱩᱛᱩᱭᱟ
ᱩᱛᱩ ᱫᱚ ᱦᱩᱭᱩᱜᱜ ᱠᱟᱱᱟ ᱥᱤᱢ ᱡᱤᱞ ᱠᱚ ᱛᱟᱨᱯᱚᱨᱮ ᱵᱟᱡᱟᱨ ᱨᱮ ᱥᱤᱢ ᱠᱚ ᱧᱟᱢᱚᱜ ᱫᱚ ᱤᱧ ᱦᱚᱸ ᱢᱮᱨᱚᱢ ᱡᱮᱞ ᱠᱚ ᱡᱚᱢ ᱫᱚ ᱡᱚᱛ ᱡᱚᱛᱚ ᱡᱮᱞ ᱜᱮ ᱡᱚᱢ ᱦᱩᱭᱩᱜᱼᱟ ᱩᱱᱟᱹᱜ ᱵᱟᱪᱷᱟᱣ ᱫᱚ ᱵᱟᱹᱱᱩᱜᱼᱟ ᱡᱮ ᱱᱤᱭᱟᱹ ᱡᱤᱞ ᱫᱚ ᱵᱟᱝᱵᱚᱱ ᱵᱟᱝᱞᱮ ᱡᱚᱢ ᱜᱮᱭᱟ ᱚᱱᱠᱟ ᱫᱚ ᱵᱟᱹᱱᱩᱜᱼᱟ
ᱦ
ᱚᱱᱮ ᱡᱟᱦᱟᱸ ᱠᱚ ᱡᱚᱢᱟᱠᱩ ᱚᱱᱟ ᱫᱚ ᱡᱚᱛᱚ ᱜᱮᱞᱮ ᱡᱚᱢᱟ ᱡᱚᱛ ᱛᱚ ᱡᱤᱞ ᱜᱮ ᱟᱯᱮ ᱫᱚ ᱪᱮᱫ ᱠᱚ ᱡᱤᱞ ᱯᱮ ᱡᱚᱢ ᱜᱮᱭᱟ
ᱦᱮᱸ ᱟᱞᱮ ᱞᱮ ᱚᱱᱟ ᱡᱤᱞ ᱠᱚ ᱢᱮᱱᱟᱜᱼᱟ ᱱᱚᱛᱮ ᱚᱲᱟᱜ ᱠᱚᱨᱮᱱ
ᱦᱳᱭ ᱦᱳᱭ ᱨᱚᱲ ᱵᱷᱟᱜᱤ ᱴᱷᱤᱠ ᱨᱚᱲ ᱵᱷᱟᱜᱤ ᱴᱷᱤᱠ ᱵᱟᱝ ᱟᱸᱡᱚᱢ ᱞᱮᱱ ᱛᱟᱵᱤᱱᱟ
ᱦᱳᱭ ᱥᱤᱢ ᱠᱚ ᱧᱟᱢ ᱠᱚᱣᱟ ᱟᱨ ᱚᱱᱟᱞᱮ ᱡᱚᱢ ᱵᱟᱲᱟᱭ ᱜᱮᱭᱟ ᱟᱨ ᱚᱱᱟ ᱢᱮᱱᱟᱜ ᱠᱟᱜ -ᱟ ᱟᱫᱚ ᱩᱱᱠᱩ
ᱨᱚᱲ ᱟᱹᱰᱤᱜᱮ ᱰᱤᱥᱴᱟᱵᱚᱜ ᱠᱟᱱ ᱛᱟᱵᱤᱱᱟ ᱨᱚᱲ ᱵᱟᱝ ᱟᱸᱡᱚᱢ ᱴᱷᱤᱠᱚᱜ ᱠᱟᱱ ᱛᱟᱵᱤᱱᱟ
ᱦᱮᱸ ᱱᱤ ᱱᱤᱛᱚᱜ ᱵᱮᱱ ᱟᱸᱡᱚᱢᱫᱟ
ᱱᱤᱛᱚᱜ ᱨᱚᱲ ᱵᱮᱱ ᱟᱸᱡᱚᱢ ᱫᱟ?
ᱦᱚᱭ ᱦᱚᱭ ᱪᱮᱫ ᱵᱤᱱ ᱞᱟᱹᱭᱮᱫ ᱛᱟᱦᱮᱱᱟ?
ᱦᱮᱸ ᱞᱟᱹᱭᱮᱫ ᱛᱟᱦᱮᱱᱟᱞᱤᱧ ᱟᱞᱮᱥᱮᱫ ᱫᱚ ᱦᱟᱸᱜ ᱚᱱᱠᱟ ᱜᱟᱰᱟ ᱠᱚ ᱢᱮᱱᱟᱜ ᱟᱠᱟᱜ ᱛᱚ ᱟᱫᱚ ᱩᱱᱠᱩ ᱞᱚᱥᱚᱫ ᱦᱟᱠᱩ ᱠᱚ ᱩᱱᱠᱩ ᱞᱚᱥᱚᱫ ᱦᱟᱠᱩ ᱠᱚ ᱜᱚᱡ ᱠᱚᱞᱮ ᱪᱟᱞᱟᱜᱼᱟ ᱾ ᱟᱨ ᱩᱱᱠᱩ ᱠᱚᱞᱮ ᱜᱚᱡ ᱟᱹᱜᱩ ᱠᱚᱣᱟ ᱚᱱᱠᱟ ᱮᱸ ᱢᱟᱹᱱᱦᱟᱹ ᱨᱮ ᱢᱤᱫ ᱫᱚᱷᱟᱦᱣ ᱠᱟᱛᱮᱫ ᱫᱚ ᱟᱫᱚ ᱩᱱᱠᱩ ᱠᱚᱜᱮ ᱩᱛᱩᱭ ᱦᱩᱭᱩᱜᱼᱟ ᱾ ᱥᱚᱢᱚᱭ ᱨᱮ ᱡᱤᱞ ᱫᱚ ᱟᱨ ᱠᱷᱤᱨᱤᱧ ᱛᱮᱦᱚᱸ ᱨᱮᱸᱜᱮᱡ ᱦᱚᱲ ᱛᱚ ᱟᱞᱮᱫᱚ ᱟᱫᱚ ᱛᱤᱱᱟᱹᱜ ᱠᱤᱨᱤᱧ ᱠᱟᱛᱮ ᱦᱚᱢ ᱡᱚᱢ ᱫᱟᱲᱮᱭᱟᱜᱼᱟ ᱡᱤᱞ ᱠᱚᱫᱚ ᱚᱱᱮ ᱚᱱᱠᱟ᱾
ᱦᱚᱭ ᱦᱚᱭ ᱡᱚᱛᱚ ᱦᱚᱲ ᱜᱮ ᱱᱚᱝᱠᱟ ᱜᱮ ᱯᱚᱨᱤᱥᱛᱤᱛᱤ ᱛᱟᱵᱚᱱ ᱫᱚ ᱾ ᱩ ᱛᱟᱦᱚᱞᱮ ᱠᱟᱹᱢᱤ ᱦᱚᱨᱟ ᱠᱚᱫᱚ ᱛᱤᱱ ᱥᱟᱸᱜᱤᱧ? ᱢᱟᱱᱮ ᱞᱟᱦᱟ ᱟᱠᱟᱱᱟ ᱥᱮ ᱦᱩᱲᱩ ᱠᱚ ᱨᱚᱦᱚᱭ ᱯᱮ ᱮᱛᱚᱦᱚᱵ ᱟᱠᱟᱫᱟ ᱥᱮ ᱵᱟᱝ? ᱛᱟᱨᱯᱚᱨᱮ ᱪᱮᱫ ᱠᱚᱯᱮ ᱨᱚᱦᱚᱭ ᱜᱮᱭᱟ?
ᱨᱚᱲ ᱵᱟᱹᱞᱤᱧ ᱟᱡᱸᱱᱟ ᱨᱚᱲ ᱵᱮᱱ ᱟᱸᱡᱚᱢ
ᱦᱮᱸ ᱞᱟᱹᱭ ᱵᱤᱱ?
ᱚ ᱟᱪᱪᱷᱟ ᱟᱹᱞᱤᱧᱟᱜ ᱪᱚᱦᱟᱸ ᱟᱵᱮᱱᱟᱜ ᱡᱟᱸᱦᱟ ᱰᱤᱥᱴᱟᱵᱚᱜ ᱠᱟᱱᱟ ᱱᱮᱴᱳᱣᱟᱨᱠ ᱫᱚ ᱟᱹᱞᱤᱧ ᱫᱚ ᱦᱟᱸᱜ ᱵᱷᱟᱜᱤ ᱜᱮ ᱧᱟᱢᱮᱫ ᱛᱟᱹᱞᱤᱧᱟ ᱟᱫᱚ ᱟᱵᱮᱱᱟᱜ ᱜᱮ ᱰᱤᱥᱴᱟᱵ ᱠᱟᱱᱟ ᱥᱮ ᱪᱤᱠᱟᱹᱜ ᱠᱟᱱᱟ ᱦᱟᱸᱜ ᱵᱟᱹᱞᱤᱧ ᱞᱟᱹᱭ ᱫᱟᱲᱮᱭᱟᱜ ᱠᱟᱱᱟ ᱾ ᱚᱱᱟᱜᱮ ᱟᱨ ᱦᱚᱭ ᱦᱚᱭ ᱟᱨ ᱟᱯᱮ ᱥᱮᱫ ᱡᱮᱢᱚᱱ ᱟᱞᱮ ᱥᱮᱫ ᱫᱚ ᱦᱟᱸᱜ ᱛᱮ ᱡᱟᱜᱮ ᱟᱲᱟᱜ ᱥᱟᱠᱟᱢ ᱠᱚ ᱵᱟᱹᱭᱦᱟᱹᱲ ᱨᱮᱱᱟᱜ ᱚᱱᱟ ᱟᱲᱟᱜ ᱠᱩᱠᱩ ᱮᱸ ᱡᱮᱢᱚᱱ ᱛᱤᱨᱞᱟᱹ ᱠᱚ ᱢᱮᱱᱟᱜ ᱠᱚᱣᱟ ᱩᱱᱠᱩ ᱵᱳᱱ ᱛᱟᱠᱚ ᱟᱨᱠᱤ ᱩᱱᱠᱩ ᱜᱮ ᱦᱟᱸᱜ ᱠᱩ ᱟᱲᱟᱜ ᱠᱩᱠᱩ ᱥᱤᱫ ᱟᱹᱜᱩᱭ ᱜᱮᱭᱟ ᱟᱫᱚ ᱥᱤᱫ ᱠᱟᱛᱮ ᱞᱮ ᱩᱛᱩ ᱠᱟᱛᱮ ᱞᱮ ᱡᱚᱢ ᱜᱮᱭᱟ ᱟᱞᱮ ᱠᱚᱫᱚ ᱾ ᱟᱫᱚ ᱟᱯᱮ ᱫᱚ ᱚᱱᱟ ᱠᱚ ᱟᱲᱟᱜ ᱥᱟᱠᱟᱢ ᱫᱚᱯᱮ?
ᱦᱚᱭ ᱡᱚᱢ ᱜᱮᱭᱟᱞᱮ ᱟᱲᱟᱜ ᱥᱟᱠᱟᱢ ᱠᱚᱫᱚ ᱾ ᱤᱧ ᱫᱚ ᱡᱚᱢ ᱢᱮᱱᱛᱮ ᱤᱧ ᱫᱚ ᱪᱟᱛᱚᱢ ᱟᱲᱟᱜ ᱫᱚᱢᱮᱤᱧ ᱠᱩᱥᱤᱭᱟᱜᱼᱟ ᱾ ᱦᱚᱛᱚᱫ ᱟᱲᱟᱜ ᱠᱩ, ᱠᱸᱰᱷᱟ ᱟᱲᱟᱜ ᱠᱩ ᱾ ᱤᱥᱤᱱ ᱠᱟᱛᱮ ᱞᱮ ᱡᱚᱢ ᱜᱮᱭᱟᱞᱮ ᱾ ᱨᱚᱲ ᱟᱸᱡᱚᱢᱚᱜ ᱠᱟᱱᱟ?